ᱦᱮᱞᱳ
ᱦᱮᱞᱳ ᱦᱮᱸ ᱡᱚᱦᱟᱨ ᱜᱮ ᱞᱟᱹᱭ ᱢᱮ
ᱦᱮᱸ ᱦᱳᱭ ᱡᱚᱦᱟᱨ ᱜᱮ ᱪᱮᱫ ᱞᱮᱠᱟ ᱢᱮᱱᱟᱢᱟ ᱦᱚᱸ ᱤᱧ ᱦᱚᱸ ᱱᱚᱭ ᱤᱧ ᱦᱚᱸ ᱱᱟᱯᱟᱭ ᱜᱮ
ᱚ ᱛᱟᱦᱚᱞ ᱚᱱᱛᱮ ᱫᱟᱜ ᱡᱟᱹᱲᱤ ᱚᱠᱟ ᱞᱮᱠᱟ
ᱠᱚ ᱪᱤᱠᱟᱹ ᱵᱟᱲᱟᱭ ᱦᱩᱭᱩᱜ ᱠᱟᱱᱟ
ᱱᱤᱛᱚᱜ ᱫᱚ ᱚᱱᱮ ᱢᱟᱱᱮ ᱛᱚᱞᱟ ᱜᱤᱲᱤ ᱵᱟᱲᱟ ᱦᱩᱭᱩᱜ ᱠᱟᱱᱟ ᱛᱟᱯᱚᱨᱮ ᱥᱚᱵᱽᱡᱤ ᱠᱚ ᱨᱚᱦᱚᱭ ᱨᱮᱱᱟᱜ ᱟᱲᱟ ᱯᱟᱴᱟ ᱦᱩᱭᱩᱜ ᱠᱟᱱᱟ
ᱦᱮᱸ ᱟᱪᱪᱷᱟ ᱢᱤᱫᱴᱟᱝ ᱠᱟᱛᱷᱟ ᱠᱟᱹᱴᱤᱡᱧ ᱠᱩᱞᱤ ᱢᱮᱭᱟ ᱦᱚᱭ ᱡᱟᱦᱟᱸ ᱵᱤᱱ ᱟᱛᱮᱜ ᱮ ᱯᱳᱭᱞᱩᱢ ᱨᱚᱲ ᱠᱮᱫᱟ ᱱᱚᱣᱟ ᱫᱚ ᱚᱱᱮ ᱚᱠᱟ ᱞᱮᱠᱟ ᱦᱤᱥᱟᱹᱵᱽ ᱛᱮ ᱟᱢ ᱵᱮᱣᱦᱟᱨ ᱠᱮᱜ-ᱟᱢ
ᱦᱮᱸ ᱟᱫᱚ ᱵᱮᱯᱟᱨᱴᱟ ᱦᱩᱭᱩᱜ ᱠᱟᱱᱟ ᱟᱹᱞᱤᱧ ᱛᱚ ᱩᱯᱨᱩᱢ ᱫᱚᱚ ᱵᱟᱹᱱᱩᱜ ᱟᱥᱮ ᱚᱱᱟ ᱠᱟᱨᱚᱱ ᱛᱮ ᱟᱹᱞᱤᱧ ᱫᱚ ᱚᱱᱟ ᱤᱭᱟᱹ ᱠᱟᱛᱮᱜ ᱞᱤᱧ ᱨᱚᱲ ᱠᱮᱫᱟ ᱵᱟᱠᱷᱟᱱ ᱫᱚ ᱟᱪᱠ ᱜᱮ ᱡᱩᱫᱤᱧ ᱞᱟᱹᱭᱟ ᱡᱮ ᱟᱢ ᱚᱱᱟ ᱛᱮᱦᱚᱸ ᱛᱚ ᱠᱟᱹᱴᱤᱡ ᱜᱳᱞᱢᱟᱞ ᱥᱮ
ᱪᱮᱫ ᱞᱮᱠᱟ
ᱢᱟᱱᱮ ᱟᱫᱚ ᱵᱟᱝ ᱯᱚᱨᱤᱪᱚᱭ ᱦᱚᱲ ᱫᱚ ᱪᱮᱫᱠᱟᱢ ᱢᱮᱱ ᱜᱚᱫ ᱟᱭᱟ
ᱟᱪᱪᱷᱟ ᱟᱪᱪᱷᱟ ᱪᱪᱷᱟ
ᱡᱟᱦᱟᱸᱭ ᱜᱮ ᱟᱨᱠᱤ ᱟᱢ ᱯᱚᱪᱮᱭ ᱯᱚᱨᱤᱪᱚᱭ ᱦᱚᱲ ᱫᱚ ᱚᱱᱟ ᱛᱚ ᱚᱱᱠᱟ ᱢᱮᱱ ᱵᱟᱝ ᱜᱟᱱᱚᱜ ᱠᱟᱱᱟ ᱥᱮ ᱟᱫᱚ ᱩᱯᱨᱩᱢ ᱛᱟᱦᱮᱸᱞᱮᱱᱠᱷᱟᱱ ᱱᱚᱸᱜᱚᱭ ᱵᱮᱱ ᱱᱤᱛᱚᱜ ᱜᱟᱞᱢᱟᱨᱟᱣ ᱦᱩᱭᱩᱜ ᱠᱟᱱᱟ ᱟᱫᱚ ᱤᱧ ᱟᱢ ᱛᱮᱦᱚᱸ ᱱᱤᱛᱚᱜ ᱫᱚ ᱟᱫᱚ ᱜᱟᱱᱚᱜᱼᱟ
ᱟᱪᱪᱷᱟ ᱟᱪᱪᱷᱟ ᱟᱫᱚ ᱠᱟᱛᱷᱟ ᱨᱮᱢᱟ ᱢᱮᱱᱟᱜ ᱟᱠᱟᱫ
ᱡᱚᱛᱚ ᱦᱚᱲᱜᱮ ᱟᱵᱚᱣᱟᱜ ᱫᱚ ᱢᱤᱫᱴᱟᱱ ᱫᱚ ᱥᱟᱹᱜᱟᱹᱭ ᱢᱮᱱᱟᱜ ᱛᱟᱵᱚᱱᱟ ᱥᱮ
ᱦᱳᱭ ᱦᱳᱭ ᱟᱫᱚ ᱠᱟᱛᱷᱟ ᱨᱮᱢᱟᱸ ᱢᱮᱱᱟᱜ ᱟᱠᱟᱫᱟ ᱥᱟᱱᱛᱟᱲ ᱢᱟᱱᱮᱜ ᱜᱮ ᱯᱮᱲᱟ
ᱫᱮᱠᱟ ᱦᱳᱠ
ᱦᱳᱭ ᱦᱳᱭ ᱦᱳᱭ ᱢᱟᱱᱮ ᱡᱟᱦᱟᱸ ᱛᱤᱱᱟᱹᱜ ᱟᱹᱢ ᱵᱟᱰᱟᱭ ᱢᱮᱱᱟᱜ ᱟᱠᱟᱫᱟ ᱚᱱᱟ ᱫᱚ ᱦᱩᱭᱩᱜ ᱠᱟᱱᱟ ᱱᱤᱝᱠᱟᱹ ᱡᱟᱦᱟᱸ ᱛᱤᱱᱟᱹᱜ ᱷᱟᱵᱤ ᱵᱟᱰᱟᱭ ᱦᱮᱱᱟᱜ ᱟᱠᱟᱫᱟ ᱚᱱᱟ ᱫᱚ ᱱᱚᱝᱠᱟ ᱠᱟᱱᱟ ᱮᱸᱜ ᱡᱟ ᱟᱵᱚᱣᱟᱜ ᱥᱟᱶᱛᱟ ᱨᱮ ᱟᱵᱚ ᱥᱟᱱᱛᱟᱲ ᱥᱟᱶᱛᱟ ᱨᱮ ᱡᱚᱠᱷᱚᱱ ᱢᱤᱫᱴᱟᱝ ᱵᱤᱤᱱ ᱩᱯᱨᱩᱢ ᱦᱚᱲ ᱧᱟᱢᱮᱭᱟᱢ
ᱩᱸ
ᱩᱱᱠᱷᱟᱱ ᱜᱮ ᱪᱤᱠᱟᱹᱜᱼᱟ ᱩᱱᱫᱚ ᱯᱮᱲᱟ ᱟᱛᱮᱜ ᱨᱚᱲ ᱦᱳᱭᱳᱜᱼᱟ ᱵᱟᱢ ᱩᱨᱩᱢᱮᱭᱟ ᱟᱵᱚᱣᱟᱜ ᱨᱚᱲ ᱨᱮ ᱫᱚ ᱱᱤᱝᱠᱟᱹᱱᱟᱜ ᱵᱤᱱ ᱞᱮᱠᱟᱱᱟᱜ ᱢᱮᱱᱟᱜ ᱠᱟᱫᱟ ᱚᱱᱟ ᱫᱚ ᱵᱟᱯᱞᱟ ᱥᱟᱹᱜᱟᱹᱭ ᱨᱮ ᱵᱟᱞᱟᱭᱟ ᱥᱟᱹᱜᱟᱹᱭ ᱨᱮᱱᱟᱜ ᱠᱟᱛᱟ ᱟᱵᱚ ᱤᱫᱤ ᱠᱟᱛᱮᱫ ᱤᱮᱸᱰᱮᱠᱷᱟᱱ ᱪᱤᱠᱟᱹᱜ ᱠᱟᱱᱟ ᱡᱚᱠᱷᱚᱱ ᱜᱮ ᱟᱵᱚ
ᱢᱤᱫᱴᱟᱝ ᱚᱯᱚᱨᱤᱪᱤᱛᱚ ᱦᱚᱲ ᱥᱮ ᱵᱟᱝ ᱵᱟᱰᱟᱭ ᱦᱚᱲ ᱥᱟᱶᱛᱮᱵᱚᱱ ᱧᱟᱯᱟᱢᱟ ᱠᱟᱛᱷᱟ ᱨᱮᱢᱟ ᱢᱮᱱᱟᱜ ᱠᱟᱫᱟ ᱟᱵᱚ ᱥᱟᱱᱛᱟᱲ ᱢᱟᱱᱮ ᱜᱮ ᱯᱮᱲᱟ ᱛᱟᱦᱟᱞᱮ
ᱩᱸ
ᱱᱚᱸᱰᱮ ᱡᱚᱠᱷᱚᱱ ᱜᱮ ᱢᱤᱫᱴᱟᱝ ᱦᱚᱲ ᱟᱫᱚ ᱧᱮᱞᱮ ᱦᱩᱭᱩᱜᱼᱟ ᱩᱱᱤ ᱦᱚᱲ ᱚᱠᱟ ᱞᱮᱠᱟᱱᱟᱭ ᱡᱩᱫᱤ ᱵᱟᱵᱟ ᱦᱚᱲ ᱞᱮᱠᱟᱱᱤᱡ ᱠᱟᱱᱟ ᱵᱟᱵᱟ ᱞᱮᱠᱟᱱᱤᱡ ᱠᱟᱱᱟᱭ ᱮᱸᱰᱮᱠᱷᱟᱱ ᱫᱚ ᱯᱮᱲᱟ ᱵᱟᱵᱟ ᱟᱛᱮᱜ ᱨᱚᱲ ᱦᱳᱭᱳᱜᱼᱟ ᱯᱮᱲᱟ ᱵᱟᱵᱟ ᱚᱠᱟ ᱛᱮᱢ ᱥᱮᱱ ᱞᱮᱱᱟ ᱥᱮ ᱪᱮᱜ ᱮᱢ ᱪᱤᱠᱟᱭᱮᱜᱼᱟ ᱯᱮᱲᱟ ᱵᱟᱵᱟ ᱱᱤᱝᱠᱟᱹ ᱥᱮ ᱡᱩᱫᱤ ᱵᱷᱟᱭᱮ ᱦᱳᱭᱳᱜᱼᱟ ᱮᱸᱰᱮᱠᱷᱟᱱ ᱫᱚ ᱯᱮᱲᱟ ᱵᱷᱟᱹᱭ ᱱᱚᱝᱠᱟ ᱠᱟᱛᱮᱜ ᱟᱨᱠᱤ ᱨᱚᱲᱚᱜᱼᱟ ᱡᱟᱦᱟᱸ ᱵᱟᱰᱟᱭ ᱢᱮᱱᱟᱜ ᱠᱟᱫᱟ ᱟ ᱱᱤᱝᱠᱟᱹ ᱯᱟᱲᱦᱟᱣ ᱠᱟᱛᱮᱜ ᱦᱚᱸ ᱱᱚᱣᱟ ᱜᱮ ᱵᱟᱰᱟᱭ ᱧᱟᱢ ᱠᱟᱱᱟ ᱟᱵᱚᱣᱟᱜ ᱵᱤᱱ ᱨᱚᱲ ᱫᱚ ᱱᱚᱣᱟ ᱵᱟᱯᱞᱟ ᱨᱮᱜᱮ ᱢᱮᱱᱟᱜ ᱠᱟᱫᱟ ᱱᱤᱝᱠᱟᱹ ᱡᱟᱦᱟᱸᱭ ᱵᱤᱱ ᱩᱯᱨᱩᱢ ᱦᱚᱲ ᱥᱮ ᱦᱳᱭ ᱦᱳᱭ
ᱟᱫᱚ ᱚᱱᱟ ᱫᱚ ᱟᱹᱰᱤ ᱦᱚᱲ ᱟᱹᱰᱤ ᱨᱚᱠᱚᱢ ᱵᱚᱱ ᱞᱮᱭᱟ ᱥᱚᱵ ᱥᱚᱢᱚᱭ ᱫᱚ ᱟᱵᱚᱣᱟᱜ ᱦᱚᱸ ᱚᱱᱟ ᱫᱤᱥᱟᱹ
ᱦᱮᱸ ᱚᱱᱟ ᱫᱚᱜ ᱦᱳᱭ ᱦᱳᱭ ᱟᱫᱚ ᱴᱚᱴᱷᱟ ᱞᱮᱠᱟᱛᱮ ᱱᱚᱛᱮ ᱮᱜ ᱦᱮᱸ ᱴᱚᱴᱷᱟ ᱞᱮᱠᱟᱛᱮ ᱟᱫᱚ ᱱᱚᱛᱮ ᱡᱟᱦᱟᱸ ᱞᱮᱠᱟᱜ ᱟᱞᱮ ᱥᱮᱫ ᱠᱟᱹᱴᱤᱡ ᱮᱴᱟᱜ ᱞᱮᱠᱟ ᱦᱚᱸ
ᱦᱮᱸ ᱟᱫᱚ ᱟᱞᱮ ᱟᱞᱮ ᱥᱮᱫ ᱫᱚ ᱡᱟᱦᱟᱸᱞᱮᱠᱟ ᱪᱟᱹᱞᱩ ᱢᱮᱱᱟᱜᱼᱟ ᱚᱝᱠᱟᱜᱮ
ᱚᱸ ᱦᱩᱭ ᱫᱟᱲᱮᱭᱟᱜᱼᱟ ᱟᱫᱚ ᱚᱱᱟ ᱧᱮᱞ ᱦᱳᱭᱳᱜ ᱛᱟᱵᱚᱱᱟ ᱟᱵᱚ ᱱᱤᱛ ᱫᱷᱟᱹᱵᱤᱡᱛᱮ ᱚᱠᱟᱴᱟᱜ ᱚᱠᱟᱞᱮᱠᱟᱱᱟ
ᱠᱟᱛᱷᱟ ᱨᱮᱜ ᱠᱟᱛᱷᱟ ᱨᱮ ᱵᱟᱠᱚ ᱞᱮᱭ ᱠᱟᱜᱼᱟ ᱫᱮᱥ ᱜᱩᱱᱮ ᱵᱮᱥ ᱨᱟᱡᱟ ᱜᱩᱱᱮ ᱯᱚᱨᱡᱟ
ᱦᱩᱸ
ᱚᱱᱮ ᱚᱝᱠᱟᱣ ᱠᱟᱱᱟ ᱵᱮᱯᱟᱨ ᱫᱚ
ᱦᱳᱭ ᱦᱳᱭ ᱟᱫᱚ ᱚᱱᱟᱜᱮ ᱟᱵᱚ ᱵᱤᱪᱟᱹᱨ ᱦᱳᱭᱳᱜ ᱛᱟᱵᱚᱱᱟ ᱚᱠᱟᱴᱷᱮᱱ ᱪᱮᱫ
ᱦᱳᱭ ᱵᱟᱠᱷᱟᱱ ᱫᱚ ᱟᱵᱚᱨᱮᱱ ᱟᱵᱚ ᱛᱚ ᱦᱟᱯᱮᱱ ᱠᱚ ᱯᱩᱝ ᱯᱩᱝᱲᱟ ᱠᱚ ᱢᱮᱱᱟᱜ ᱠᱚᱣᱟ ᱥᱮ ᱩᱝᱠᱩ ᱠᱚ ᱛᱟᱦᱚᱞᱮ ᱟᱵᱚ ᱠᱷᱚᱱ ᱡᱩᱫᱤ ᱟᱵᱚ
ᱚᱝᱠᱳ ᱟᱹᱰᱤ ᱮᱸᱴᱠᱮᱴᱚᱲᱮ ᱨᱮᱠᱚ ᱯᱟᱲᱟᱣ ᱜᱚᱫᱚᱜᱼᱟ ᱡᱟᱦᱟᱸ ᱫᱚ ᱟᱠᱚ ᱦᱚᱸ ᱵᱟᱠᱚ ᱵᱩᱡᱷᱟᱹᱣ ᱫᱟᱲᱮᱭᱟᱜᱼᱟ ᱟᱵᱚᱣᱟᱜ ᱟᱲᱟᱝ ᱚᱠᱟᱴᱟᱜ ᱠᱟᱱᱟ ᱟᱵᱚᱣᱟᱜ ᱨᱚᱲ ᱪᱮᱫ ᱠᱟᱱᱟ ᱪᱮᱫ ᱞᱮᱠᱟ ᱠᱟᱛᱮᱜ ᱨᱚᱲ ᱦᱳᱭᱳᱜ ᱭᱟ ᱱᱤᱭᱟᱹ ᱠᱚᱜ ᱵᱩᱡᱷᱟᱹᱣ ᱨᱮ ᱟᱠᱚ ᱟᱹᱰᱤ ᱟᱱᱟᱴ ᱨᱮᱠᱚ ᱯᱟᱲᱟᱣ ᱜᱚᱫᱚᱜᱼᱟ ᱴᱷᱤᱠ ᱥᱟᱺᱦᱤᱡ ᱵᱟᱠᱚ ᱨᱚᱲ ᱫᱟᱲᱮᱭᱟᱜᱼᱟ ᱴᱷᱤᱠ ᱥᱟᱺᱦᱤᱡ ᱛᱮᱞᱟ ᱵᱟᱠᱚ ᱮᱢ ᱫᱟᱲᱮᱭᱟᱜᱼᱟ
ᱦᱩᱸ
ᱱᱤᱝᱠᱟᱹ ᱛᱟᱞᱟᱢᱟᱞᱟ ᱨᱮᱠᱚ ᱛᱟᱦᱮᱸ ᱜᱚᱫᱚᱜᱼᱟ
ᱦᱩᱸ
ᱛᱟᱦᱚᱞᱮ ᱮᱠᱷᱚᱱ ᱫᱚ ᱪᱮᱜ ᱠᱚᱢ ᱪᱤᱠᱟᱹ ᱵᱟᱲᱟᱭᱮᱫᱟ
ᱱᱤᱛᱚᱜ ᱫᱚ ᱟᱫᱚ ᱟᱯᱟᱛᱚᱛᱚ ᱚᱱᱟ ᱢᱟᱱᱮ ᱥᱚᱝᱥᱟᱨ ᱡᱤᱵᱚᱱ ᱦᱮᱡ ᱠᱟᱛᱮᱜ ᱟᱫᱚ ᱱᱤᱛᱚᱜ ᱫᱚ ᱚᱱᱮ ᱠᱟᱹᱢᱤ ᱠᱟᱡᱽ ᱥᱚᱝᱥᱟᱨ ᱨᱮᱱᱟᱜ ᱡᱟᱦᱟᱸ ᱛᱤᱱᱟᱹᱜ ᱢᱮᱱᱟᱜ ᱛᱟᱵᱚᱱᱟ ᱟᱵᱚᱣᱟᱜ ᱡᱟᱵᱚᱛᱤᱭᱚ ᱚᱲᱟᱜ ᱡᱩᱛ ᱠᱷᱚᱱ ᱮᱦᱚᱵ ᱠᱟᱛᱮᱫ ᱟᱨᱠᱤ ᱪᱟᱥᱵᱟᱥ ᱠᱷᱚᱡ ᱮᱦᱚᱵ ᱠᱟᱛᱮᱡ ᱡᱟᱦᱟᱸ ᱠᱚ ᱢᱮᱱᱟᱜ ᱛᱟᱵᱚᱱᱟ ᱚᱱᱟ ᱠᱚᱜᱮ ᱱᱤᱛᱚᱜ ᱫᱚ ᱠᱚᱨᱟᱣ ᱦᱩᱭᱩᱜ ᱠᱟᱱᱟ ᱟᱫᱚ ᱚᱞᱚᱜ ᱯᱟᱲᱦᱟᱜ ᱫᱚ ᱟᱫᱚ ᱢᱩᱪᱟᱹᱫ ᱦᱩᱭ ᱠᱟᱱᱟ ᱟᱫᱚ ᱟᱫᱚ ᱥᱚᱝᱥᱟᱨ ᱡᱤᱵᱚᱱ ᱨᱮ ᱵᱚᱞᱚ ᱞᱮᱱᱠᱷᱟᱱ ᱛᱚ ᱚᱞᱚᱜ ᱯᱟᱲᱦᱟᱜ ᱫᱚ ᱡᱟᱦᱟᱸ ᱛᱤᱱᱟᱹᱜ ᱵᱚᱱ ᱢᱚᱱᱮ ᱨᱮᱦᱚᱸ ᱟᱫᱚ ᱩᱱᱫᱚ ᱵᱟᱝ ᱜᱟᱱᱚᱜᱼᱟ।
ᱦᱳᱭ ᱩᱱᱫᱚ ᱵᱟᱝ ᱜᱟᱱᱚᱜ ᱜᱮᱭᱟ᱾ ᱡᱟᱦᱟᱸ ᱼᱼ
ᱫᱚ ᱞᱟᱦᱟ ᱨᱮᱜᱮ ᱡᱟ ᱦᱩᱭ ᱠᱚᱜᱼᱟ।
ᱦᱮᱸ ᱡᱟᱦᱟᱸ ᱚᱠᱛᱚ ᱛᱟᱦᱮᱱᱟ ᱚᱱᱟ ᱫᱚ ᱟᱹᱰᱤ ᱟᱞᱜᱟ ᱜᱮᱭᱟ। ᱦᱮᱸ ᱠᱟᱥᱢᱟᱨᱴᱚᱠᱚ ᱠᱟᱛᱷᱟ ᱨᱮᱜᱮ ᱢᱮᱱᱟᱜ ᱟᱠᱟᱫᱟ।
ᱯᱷᱮᱞ ᱠᱚ ᱦᱮᱸ ᱟᱫᱚ ᱠᱟᱛᱷᱟ ᱨᱮᱜᱮ ᱠᱚ ᱞᱟᱹᱭ ᱮᱫᱟ ᱚᱠᱛᱚ ᱥᱚᱢᱚᱭ ᱡᱟᱦᱟᱸ ᱚᱠᱛᱚ ᱪᱟᱞᱟᱜᱼᱟ ᱥᱮ ᱡᱟᱦᱟᱸ ᱩᱢᱮᱨ ᱪᱟᱞᱟᱜᱼᱟ ᱼᱼ ᱢᱟᱱᱮ ᱩᱱ ᱫᱚ ᱚᱱᱟ ᱫᱚ ᱩᱱ ᱜᱮ ᱼᱼ ᱠᱟᱹᱢᱤ ᱦᱩᱭᱩᱜᱼᱟ ᱡᱮ ᱯᱚᱨᱮ ᱦᱟᱯᱮ ᱚᱱᱟ ᱛᱟᱵ ᱠᱟᱛᱮᱜ ᱫᱚ ᱟᱫᱚ ᱵᱟᱝ ᱜᱟᱱᱚᱜᱼᱟ। ᱫᱟᱜ ᱡᱮ ᱦᱚᱸᱜᱼᱚᱭ ᱱᱤᱛᱚᱜ ᱵᱚᱱ ᱵᱚᱨᱥᱟ ᱠᱟᱞ ᱦᱤᱡᱩᱜ ᱠᱟᱱᱟ᱾ ᱟᱫᱚ ᱫᱟᱜ ᱠᱮᱫᱟᱭ᱾ ᱟ ᱵᱚᱱ ᱦᱚᱜ ᱚᱭ ᱛᱚ ᱫᱟᱜ ᱫᱚ ᱡᱚᱢᱟᱣ ᱠᱟᱱᱟ ᱟᱫᱚ ᱵᱟᱵᱚᱱ ᱟᱲᱮ ᱞᱮᱫᱟ ᱟᱫᱚ ᱡᱚᱛᱚ ᱛᱚ ᱟᱹᱛᱩ ᱪᱟᱞᱟᱜᱼᱟ।
ᱦᱳᱭ ᱚᱱᱟ ᱠᱚ ᱢᱮᱱ ᱟᱠᱟᱫ ᱞᱮᱠᱟ ᱚᱱᱠᱟ ᱦᱟᱯᱮ ᱠᱟᱛᱷᱟᱛᱮ ᱥᱟᱞᱚ ᱢᱟᱺᱡᱷᱤᱭ ᱜᱚᱡ ᱮᱱᱟ।
ᱦᱳᱭ ᱦᱮᱸ ᱟᱫᱚ ᱡᱩᱫᱤᱢ ᱞᱟᱹᱭᱟ ᱦᱟᱯᱮ ᱱᱤᱛᱚᱜ ᱫᱚ ᱵᱟᱝ ᱵᱷᱤᱱᱟᱹᱱ ᱤᱧ ᱠᱟᱹᱢᱤᱭᱟ᱾ ᱵᱟ ᱦᱮᱸ ᱟᱫᱚ ᱡᱚᱠᱷᱚᱱ ᱜᱮ ᱡᱟᱦᱟᱸ ᱦᱩᱭᱩᱜᱼᱟ ᱚᱱᱟᱜᱮ ᱟᱫᱚ ᱠᱟᱹᱢᱤ ᱦᱩᱭᱩᱜᱼᱟ ᱡᱟᱦᱟᱱ ᱴᱩᱠᱩᱱ ᱜᱮ ᱟᱨᱠᱤ।
ᱦᱮᱸᱻ ᱦᱮᱸ ᱚᱱᱟ ᱧᱮᱞ ᱦᱩᱭᱩᱜᱼᱟ ᱱᱤᱛᱚᱜ ᱤᱧ ᱚᱠᱟᱴᱟᱜ ᱠᱟᱹᱢᱤ ᱞᱟᱜᱟᱣ ᱤᱧᱟᱹ।
ᱦᱮᱸ ᱟᱫᱚ ᱱᱤᱛᱚᱜ ᱫᱚ ᱢᱟᱱᱮ ᱡᱚᱛᱚ ᱦᱚᱲᱟᱜ ᱜᱮ ᱟᱵᱚᱣᱟᱜ ᱫᱚ ᱼᱼ ᱡᱟᱦᱟᱸᱱᱟᱜ ᱥᱚᱵᱽᱡᱤ ᱟᱱᱟᱡᱽ ᱯᱟᱹᱛᱤ ᱨᱮᱭᱟᱜ ᱨᱚᱦᱚᱭ ᱥᱮ ᱛᱚᱞᱟ᱾ ᱮᱼᱼ ᱛᱚᱞᱟ ᱞᱟᱹᱜᱤᱫ ᱼᱼ ᱢᱟᱱᱮ ᱥᱟᱯᱲᱟᱣ ᱠᱷᱮᱛ ᱠᱚ ᱥᱤ ᱵᱟᱲᱟ ᱮᱭ ᱱᱤᱛᱚᱜ ᱫᱚ ᱚᱱᱟ ᱼᱼ ᱠᱟᱹᱢᱤ ᱠᱟᱱᱟ ᱟᱨ ᱫᱷᱚᱨᱚᱢ ᱫᱤᱱ ᱫᱚ ᱟᱵᱚ ᱚᱱᱟ ᱥᱟᱦᱟᱱ ᱥᱟᱠᱟᱢ ᱛᱮᱜᱮ ᱵᱚᱱ ᱤᱭᱟᱹᱣ ᱠᱟᱱᱟ। ᱦᱮᱸ ᱡᱟᱹᱯᱩᱫ ᱨᱮᱱᱟᱜ ᱫᱚ ᱜᱤᱰᱤ ᱵᱟᱲᱟ ᱦᱩᱭ ᱼᱼ ᱠᱟᱱᱟ ᱟᱫᱚ ᱵᱟᱹᱫᱽ ᱠᱚᱫᱚ ᱫᱚ ᱟᱹᱣᱨᱤ ᱵᱟᱹᱫᱽ ᱠᱚᱫᱚ ᱯᱚᱨᱮ ᱧᱚᱜ ᱛᱮ ᱫᱟᱜᱚᱜ ᱟ ᱥᱮ। ᱟᱫᱚ ᱵᱟᱹᱭᱦᱟᱹᱲ
ᱟᱞᱮ ᱦᱚᱸ ᱵᱟᱝᱞᱮ ᱜᱤᱰᱤ ᱫᱟᱲᱮᱭᱟᱜ ᱠᱟᱱᱟ ᱱᱚᱣᱟ ᱫᱟᱜ ᱦᱚᱛᱮᱡ ᱛᱮᱜᱮ ᱫᱟᱜ ᱦᱚᱸ ᱵᱟᱭ ᱫᱟᱜ ᱮᱼᱟ। ᱟᱨ ᱱᱤᱛᱚᱜ ᱱᱚᱜᱼᱚᱭ ᱢᱤᱫ ᱵᱟᱨ ᱫᱷᱟᱣ ᱫᱟᱜ ᱠᱟᱛᱮᱜ ᱫᱚ ᱵᱟᱝ ᱦᱩᱭᱩᱜ ᱠᱟᱱᱟ᱾ ᱡᱟᱦᱟ ᱞᱮᱠᱟ ᱱᱚᱰᱮ ᱜᱚᱨᱚ ᱩᱫᱽᱜᱟᱹᱨ ᱵᱩᱡᱷᱟᱹᱜ ᱠᱟᱱᱟ ᱼᱼ ᱚᱱᱟᱛᱮ ᱢᱟᱱᱮ ᱱᱤᱛᱳᱜ ᱡᱩᱫᱤ ᱜᱤᱰᱤᱜᱼᱟ ᱮᱸᱰᱮᱠᱷᱟᱱ ᱫᱚ ᱚᱱᱟ ᱠᱚ ᱡᱷᱚᱛᱚ ᱼᱼ ᱯᱚᱴᱚᱢ ᱢᱟ ᱯᱚᱴᱚᱢ ᱪᱟᱵᱟᱜ ᱜᱮᱭᱟ ᱚᱱᱟ ᱥᱟᱶᱛᱮ ᱫᱚᱢᱮ ᱵᱷᱟᱯᱟᱜᱼᱟ ᱵᱟᱝ ᱦᱩᱭᱩᱜᱼᱟ।
ᱟᱫᱚ ᱱᱤᱭᱟᱹ ᱱᱮᱥ ᱫᱚ ᱟᱫᱚ ᱚᱱᱮ ᱡᱮᱢᱚᱱ ᱟᱵᱚ ᱫᱚ ᱩᱱᱟᱹᱜ ᱜᱚᱨᱚᱢ ᱵᱟᱵᱚᱱ ᱠᱚᱥᱴᱚ ᱟᱠᱟᱱᱟ। ᱞᱮᱛᱟᱲ ᱜᱮ ᱫᱟᱜ ᱤᱫᱤ ᱠᱟᱜ ᱵᱚᱱᱟ।
ᱦᱳᱭ ᱦᱳᱭ
ᱟᱫᱚ ᱱᱤᱛᱚᱜ ᱠᱚ ᱜᱚᱨᱚᱢ ᱜᱩᱡᱩᱜ ᱠᱟᱱᱟ ᱟᱫᱚ ᱟᱵᱚ ᱫᱚᱵᱚᱱ ᱞᱟᱹᱭᱮᱫᱟ ᱵᱟᱵᱟᱨᱮ ᱱᱤᱱᱟᱹᱜ ᱥᱤᱛᱩᱝ ᱱᱤᱱᱟᱹᱜ ᱜᱚᱨᱚᱢ।
ᱦᱮᱸ
ᱚᱱᱟ ᱟᱨ ᱩᱱᱫᱤᱱᱛᱮ ᱩᱱᱟᱹᱜ ᱟᱨᱟᱢ ᱨᱮ ᱫᱚᱦᱚ ᱟᱠᱟᱫ ᱵᱚᱱᱟ ᱪᱟᱸᱫᱳ ᱵᱚᱸᱜᱟ। ᱚᱱᱟ ᱫᱚ ᱵᱟᱵᱚᱱ ᱩᱭᱦᱟᱹᱨ ᱫᱟ। ᱥᱤᱛᱩᱝ ᱜᱚᱨᱚᱢ ᱥᱚᱢᱚᱭ ᱫᱚ ᱩᱱ ᱫᱚ ᱵᱟᱭ ᱠᱚᱥᱴᱚ ᱠᱟᱜ ᱵᱚᱱᱟ। ᱱᱤᱛᱳᱜ ᱟᱫᱚ ᱫᱟᱜ ᱡᱟᱹᱯᱩᱫ ᱥᱚᱢᱚᱭ ᱟᱫᱚ ᱚᱱᱠᱟᱭᱮᱫ ᱵᱚᱱᱟ।
ᱦᱮᱸ ᱟᱫᱚ ᱱᱚᱣᱟ ᱫᱚ ᱛᱟᱭᱚᱢ ᱨᱮᱱᱟᱜ ᱠᱟᱹᱢᱤ ᱢᱟᱲᱟᱝ ᱜᱚᱫ ᱟᱠᱟᱱᱟ। ᱚᱱᱠᱟ ᱞᱮᱠᱟ ᱜᱮᱛᱚ ᱵᱩᱡᱷᱟᱹᱜ ᱠᱟᱱᱟ।
ᱦᱩᱸ ᱟᱫᱚ ᱦᱚᱸᱜᱼᱚᱭ ᱟᱵᱚᱣᱟᱜ ᱯᱚᱨᱚᱵᱽ ᱠᱚᱦᱚᱸ ᱟᱫᱚ ᱟᱥᱛᱮ ᱟᱥᱛᱮ ᱛᱮ ᱢᱟᱱᱮ ᱥᱩᱨ ᱦᱤᱡᱩᱜ ᱠᱟᱱᱟ ᱨᱚᱛᱷ। ᱚᱱᱟ ᱨᱚᱛ ᱡᱩᱫᱤ ᱦᱟᱸᱜ ᱨᱚᱛᱷ ᱠᱚᱨᱮ ᱡᱩᱫᱤ ᱦᱟᱸᱜ ᱤᱭᱟᱹᱭ ᱠᱷᱟᱡ ᱫᱟᱜᱽ ᱠᱷᱟᱡᱼᱮ।
ᱦᱮᱸ
ᱟᱢᱵᱟᱵᱚᱛᱤ ᱥᱮᱴᱮᱨᱚᱜ ᱠᱟᱱ ᱛᱟᱵᱚᱱᱟᱛᱚ ᱯᱚᱨᱚᱵᱽ ᱢᱟᱨᱟᱝ ᱯᱚᱨᱚᱵᱽ ᱟᱵᱚᱣᱟᱜ।
ᱦᱳᱭ ᱦᱮᱸ
ᱚᱱᱟ ᱚᱱᱟ ᱞᱮᱥᱟᱲᱦᱮᱫ ᱛᱮ ᱡᱩᱫᱤ ᱦᱟᱸᱜ ᱮ ᱤᱭᱟᱹᱭ ᱠᱷᱟᱱ। ᱟᱨᱚ ᱚᱱᱟ ᱨᱮᱱᱟᱜ ᱟᱨᱚ ᱟᱵᱚᱣᱟᱜ ᱱᱤᱛᱚᱜ ᱦᱟᱸᱜ ᱥᱟᱹᱛ ᱥᱟᱯᱲᱟᱣ ᱢᱮᱱᱟᱜ ᱛᱟᱵᱚᱱᱟ ᱚᱠᱟᱨᱮ ᱠᱟᱱᱴᱷᱟᱲ ᱵᱤᱞᱤ ᱚᱠᱟᱨᱮ ᱦᱚᱞᱚᱝ ᱚᱠᱟᱨᱮ ᱡᱤᱞ ᱚᱠᱟᱨᱮ ᱯᱟᱛᱲᱟ ᱟᱨᱚ ᱦᱚ ᱡᱟᱠᱮ ᱟᱵᱚ ᱯᱮᱲᱟ ᱯᱟᱹᱲᱦᱟᱹ ᱠᱚ ᱠᱟᱹᱴᱤᱡ ᱵᱩᱱ ᱢᱮᱛᱟ ᱠᱚᱣᱟ ᱫᱤ ᱛᱟᱠᱚ ᱫᱟᱫᱟ ᱛᱟᱠᱚ ᱵᱷᱟᱹᱭ ᱛᱟᱠᱚ ᱵᱚᱭᱦᱟ ᱠᱚ ᱦᱮᱸ ᱛᱟᱦᱚᱞᱮ ᱚᱱᱛᱮ ᱪᱮᱫᱠᱟ ᱪᱟᱥᱵᱟᱥ ᱢᱟᱱᱮ ᱥᱚᱵᱽᱡᱤ ᱠᱚ
ᱦᱮᱸ ᱟᱞᱮ ᱦᱚᱸ ᱚᱱᱠᱟ‌ ᱜᱮ ᱦᱩᱲᱩ ᱢᱟ ᱢᱮᱱᱟᱜ ᱟᱠᱟᱫ ᱜᱮ ᱥᱟᱶᱛᱮ ᱱᱚᱜᱼᱚᱭ ᱤᱭᱟᱹ ᱠᱚᱦᱚᱸ ᱥᱚᱵᱽᱡᱤ ᱠᱚᱦᱚᱸ ᱚᱱᱟ ᱠᱚᱦᱚᱸ ᱢᱮᱱᱟᱜ ᱟᱠᱟᱫ ᱜᱮ
ᱚ ᱟᱫᱚ ᱱᱮᱛᱟᱨ ᱚᱱᱛᱮ ᱫᱚ ᱪᱮᱫᱠᱟᱱ ᱦᱩᱲᱩ ᱠᱚ ᱨᱚᱦᱚᱭᱮᱫᱼᱟ ᱢᱟᱱᱮ ᱦᱟᱭᱵᱨᱤᱰ ᱥᱮ
ᱵᱟᱝ ᱵᱟᱝᱵᱟᱱᱩᱜ ᱦᱮᱸ ᱡᱚᱛᱚ ᱡᱚᱛ ᱛᱚᱵᱮ ᱚᱱᱠᱟᱱᱟᱜ ᱜᱮ ᱦᱮᱡ ᱟᱠᱟᱱᱟ ᱵᱟᱝ ᱫᱚ ᱵᱟᱝ ᱟᱫᱚ ᱮᱱᱛᱮ ᱨᱮᱦᱚᱸ ᱞᱟᱦᱟ ᱠᱷᱚᱱᱟᱜ ᱡᱟᱦᱟᱸ ᱨᱚᱦᱚᱭ ᱦᱩᱭᱩᱜ ᱛᱟᱦᱮᱸᱫ
ᱞᱟᱦᱟᱛᱮ ᱟᱵᱚᱣᱟᱜ ᱡᱮᱢᱚᱱ ᱵᱷᱩᱛ ᱢᱩᱲᱤ ᱛᱟᱦᱮᱸ ᱠᱟᱱ ᱛᱟᱵᱚᱱᱟ ᱚᱱᱟᱫᱚ ᱢᱟᱱᱮ ᱥᱟᱨ ᱪᱟᱯᱟᱱ ᱪᱮᱫ ᱦᱚᱸ ᱵᱟᱝ ᱞᱟᱜᱟᱜᱼᱟ ᱦᱩᱲᱩ ᱦᱩᱭᱩᱜ ᱛᱟᱦᱮᱸᱫ ᱚᱱᱠᱟᱟᱜ ᱜᱮ ᱟᱫᱚ ᱱᱮᱛᱟᱨ ᱫᱚ ᱚᱱᱟ ᱠᱚᱫᱚ ᱟᱵᱚ ᱫᱚ ᱵᱟᱵᱚᱱ ᱤᱭᱟᱹ ᱫᱟᱲᱮᱭᱟᱜ ᱠᱟᱱᱟ ᱦᱳᱭ ᱦᱮᱸᱫᱮ ᱜᱮ ᱪᱟᱣᱞᱮ ᱟᱫᱚ ᱴᱷᱤᱠ ᱡᱮᱢᱚᱱ ᱴᱷᱤᱠ ᱡᱮᱢᱚᱱ ᱨᱚᱭ ᱤᱭᱟᱹᱣ ᱟᱠᱟᱱ ᱞᱮᱠᱟ
ᱦᱳᱭ ᱵᱟᱢ ᱵᱩᱡᱷᱟᱹᱣ ᱫᱟᱲᱮᱭᱟᱜᱼᱟ
ᱵᱟᱝ ᱪᱟᱣᱞᱮ ᱠᱟᱱᱟ ᱥᱮ ᱪᱮᱫ ᱠᱟᱱᱟ
ᱦᱮᱸ
ᱟᱫᱚ ᱱᱮᱛᱟᱨ ᱟᱵᱚ ᱠᱚ ᱡᱟᱦᱟᱸᱭ ᱟᱨᱚ ᱟᱵᱚᱨᱮᱱ ᱵᱚᱭᱦᱟ ᱠᱚ ᱠᱟᱹᱴᱤᱡ ᱠᱟᱹᱴᱤᱡ ᱠᱚ ᱩᱱᱠᱩ ᱫᱚ ᱵᱟᱠᱚ ᱵᱩᱡ ᱫᱟᱲᱮᱭᱟᱜᱼᱟ ᱡᱮ ᱱᱚᱣᱟ ᱟᱵᱟᱨ ᱪᱮᱫ ᱦᱩᱲᱩᱭᱟ
ᱦᱳᱭ
ᱱᱚᱣᱟ ᱠᱚ ᱵᱟᱝ ᱧᱮᱞ ᱦᱩᱭ ᱠᱟᱱ ᱟᱫᱚ ᱱᱤᱛ ᱱᱮᱛᱟᱨ ᱫᱚ ᱡᱚᱛᱚ ᱢᱤᱱᱤᱠᱮᱴ ᱦᱟᱭᱵᱤᱨᱤᱴ
ᱦᱮᱸ
ᱚᱱᱟ ᱠᱚᱜᱮ ᱤᱛᱟᱹ ᱵᱤᱥᱤ
ᱚᱱᱟ ᱦᱚᱸ ᱢᱤᱫ ᱞᱮᱠᱟᱛᱮ ᱧᱮᱞ ᱞᱮᱠᱷᱟᱱ ᱵᱷᱟᱸᱜᱤᱭᱟ ᱱᱚᱣᱟ ᱤᱭᱟᱹ ᱡᱟᱦᱟᱸ ᱵᱷᱩᱛᱢᱩᱰᱤ, ᱡᱚᱛᱚ ᱠᱷᱚᱱᱟᱜ ᱛᱟᱭᱚᱢ ᱛᱮᱢ ᱨᱚᱦᱚᱭᱟ ᱟᱨ ᱡᱚᱛᱚ ᱠᱷᱚᱱᱟᱜ ᱞᱟᱦᱟᱛᱮ ᱵᱤᱞᱤᱜᱼᱟ ᱾ ᱦᱮᱸᱦ, ᱟᱹᱰᱤ ᱞᱚᱜᱚᱱ ᱦᱩᱭ ᱜᱚᱫᱚᱜᱼᱟ
ᱦᱩᱹᱻ ᱟᱫᱚ ᱚᱱᱟ ᱫᱚ ᱚᱱᱮ ᱫᱚᱢᱮ ᱪᱟᱯᱟᱱ ᱮᱢ ᱵᱟᱝ ᱜᱟᱱᱚᱜᱼᱟ ᱵᱟᱠᱷᱟᱱ ᱩᱞᱴᱟᱹ
ᱦᱚᱭ, ᱦᱮᱸ ᱟᱞᱮᱦᱚᱸ ᱟᱫᱤᱱ
ᱟᱫᱚ ᱠᱚ ᱨᱟᱥᱟᱭᱱᱤᱠ ᱵᱟᱠᱚ ᱮᱢᱟᱜ ᱦᱮᱸ ᱾ ᱱᱟᱛᱮᱱ ᱦᱚᱭᱛᱚ ᱡᱟᱦᱟᱸᱭ ᱨᱮᱱ ᱰᱟᱝᱨᱤ ᱢᱮᱨᱚᱢ ᱢᱮᱱᱟᱜ ᱠᱚᱣᱟ ᱜᱩᱨᱤᱡ ᱩ ᱠᱚ ᱮᱢ ᱵᱟᱲᱟᱣᱟᱜ ᱠᱟᱱ ᱛᱟᱦᱮᱸᱫ ᱩᱱᱫᱚ ᱚᱱᱟᱜ ᱜᱮ ᱫᱚᱢᱮ ᱥᱤᱵᱤᱞ ᱫᱟᱜ ᱢᱟᱹᱰᱤ
ᱦᱩᱸᱻ
ᱱᱮᱛᱟᱨ ᱦᱚᱸ ᱫᱟᱢ ᱜᱮᱭᱟ ᱵᱷᱩᱛᱢᱩᱰᱤ ᱦᱚᱸ ᱡᱮ ᱡᱮᱢᱚᱱ ᱡᱟᱦᱟᱸᱭ ᱠᱚ ᱪᱟᱥ ᱮᱫᱟ ᱾ ᱱᱮᱛᱟᱨ ᱦᱚᱸ ᱰᱷᱮᱨ ᱫᱟᱢ
ᱦᱮᱸᱻ
ᱟᱫᱚ ᱱᱚᱣᱟ ᱫᱚ ᱟᱹᱰᱤ ᱞᱚᱜᱚᱱ ᱦᱩᱭ ᱜᱚᱫᱚᱜᱼᱟ ᱛᱚ ᱚᱱᱟᱛᱮ ᱡᱟᱹᱱᱤᱡ ᱠᱷᱟᱱ ᱵᱟᱝ ᱠᱚ ᱪᱟᱥᱮᱫᱼᱟ
ᱦᱩᱸᱻᱸ ᱟᱫᱚ ᱟᱹᱰᱤ ᱞᱚᱜᱚᱱ ᱦᱩᱭᱩᱜᱼᱟ
ᱫᱚᱜᱻᱟᱛᱚ
ᱦᱩᱸᱻ
ᱵᱟᱝ ᱠᱷᱟᱱ ᱫᱚ ᱩᱱᱟᱹᱜ ᱞᱚᱜᱚᱱ ᱚᱱᱮ ᱡᱷᱚᱛᱚ ᱠᱷᱚᱱᱟᱜ ᱛᱟᱭᱚᱢ ᱛᱮᱢ ᱨᱚᱦᱚᱭᱟ ᱡᱷᱚᱛᱚ ᱠᱷᱚᱱᱟᱜ ᱞᱟᱦᱟᱛᱮ ᱦᱩᱭ ᱜᱚᱫᱚᱜᱼᱟ ᱾ ᱦᱮᱸᱻᱦ ᱠᱟᱹᱴᱤᱡ ᱮᱴᱟᱜ ᱞᱮᱠᱟ ᱜᱮ
ᱦᱩᱸᱼ
ᱟᱨ ᱡᱚᱛᱚ ᱦᱚᱲ ᱡᱩᱫᱤ ᱚᱱᱟ ᱵᱟᱝ ᱠᱚ ᱨᱚᱦᱚᱭᱟ ᱮᱴᱟᱜ ᱦᱚᱲᱩ ᱠᱚ ᱨᱚᱦᱚᱭᱟ ᱮᱸᱰᱮᱠᱷᱟᱱ ᱢᱟ ᱚᱸᱰᱮ ᱠᱷᱚᱱᱮᱢ ᱩᱰᱩᱠ ᱟᱹᱜᱩᱭᱟ ᱪᱤᱠᱟᱛᱮ ᱫᱤᱯᱤᱞ ᱟᱹᱜᱩᱭ ᱦᱩᱭᱩᱜ ᱛᱟᱢᱟ ᱚᱱᱟ ᱯᱟᱛᱟᱨ ᱦᱩᱭᱩᱜᱼᱟ ᱚᱲᱟᱜ ᱛᱮ ᱛᱤᱱᱟᱹᱜ ᱥᱟᱺᱜᱤᱧ ᱨᱮ ᱦᱟᱸᱜ ᱮᱢ ᱨᱚᱦᱚᱭ ᱟᱠᱟᱫᱼᱟ
ᱚᱱᱟ ᱚᱱᱟ ᱢᱤᱫ ᱥᱚᱢᱚᱥᱟ ᱟᱨ ᱡᱟᱦᱟᱱ ᱞᱟᱛᱟᱨ ᱠᱚ ᱨᱚᱦᱚᱭᱮᱫᱟ ᱚᱱᱟ ᱫᱚ ᱟᱫᱚ ᱢᱚᱴᱟ ᱢᱩᱴᱤ ᱡᱚᱛᱚ ᱦᱚᱲᱜᱮ ᱞᱟᱦᱟ ᱛᱟᱭᱚᱢ ᱵᱤᱞᱤᱜ ᱠᱟᱱᱟ ᱚᱱᱟ ᱨᱮᱱᱟᱜ ᱥᱩᱵᱤᱫᱷᱟ ᱟᱫᱚ ᱱᱮᱛᱟᱨ ᱫᱚ ᱟᱵᱚᱣᱟᱜ ᱫᱚ ᱚᱱᱟ ᱴᱨᱟᱠᱴᱟᱨ ᱠᱚ ᱦᱩᱭ ᱟᱠᱟᱱᱛᱮ ᱦᱤᱨᱤ ᱯᱷᱤᱨᱤ ᱦᱩᱭ ᱟᱠᱟᱱᱛᱮ ᱱᱮᱛᱟᱨ ᱫᱚ ᱟᱫᱚ ᱫᱟᱞ ᱟᱵᱚᱣᱟᱜ ᱫᱚ ᱢᱮᱥᱤᱱ ᱩᱰᱩᱠ ᱠᱟᱱ ᱛᱟᱵᱚᱱᱟ ᱟᱨ ᱤᱨ ᱨᱮᱱᱟᱜ ᱦᱚᱸ ᱩᱰᱩᱠ ᱠᱟᱱᱟ ᱟᱨ ᱜᱮᱢᱮᱨ ᱞᱟᱹᱜᱤᱫ ᱦᱚᱸ ᱢᱮᱱᱟᱜ ᱛᱟᱵᱚᱱᱟ ᱜᱟᱹᱰᱤ
ᱦᱮᱸ ᱨᱚᱦᱚᱭ ᱨᱮᱱᱟᱜ ᱦᱚᱸ ᱤᱭᱟᱹ ᱡᱚᱛᱚ ᱨᱮᱱᱟᱜ ᱜᱮ ᱡᱚᱛᱚ ᱨᱮᱱᱟᱜ ᱜᱮ ᱩᱰᱩᱝ ᱟᱠᱟᱱᱟ ᱾
ᱦᱩᱸᱻᱻ ᱟᱫᱚ ᱟᱵᱚ ᱫᱤᱥᱚᱢ ᱨᱮᱫᱚ ᱚᱱᱟ ᱫᱚ ᱟᱹᱣᱨᱤ ᱪᱟᱹᱞᱩᱜᱼᱟ ᱱᱤᱛᱚᱜ ᱫᱚ ᱟᱵᱚ ᱫᱚ ᱟᱵᱚ ᱛᱮᱜᱮ ᱵᱚᱱ ᱨᱚᱦᱚᱭᱮᱫᱼᱟ ᱾
ᱦᱳᱭ ᱦᱤᱡᱩᱜᱼᱟ ᱡᱟᱦᱟᱸ ᱞᱮᱠᱟ ᱪᱟᱞᱟᱜ ᱠᱟᱱᱟ ᱟᱸᱻᱻ ᱱᱤᱛ ᱫᱷᱤᱱᱟᱹᱱ ᱜᱮ ᱦᱟᱸᱜ ᱦᱮᱡ ᱜᱚᱫᱚᱜᱼᱟ
ᱦᱮᱸ ᱻ ᱟᱫᱚ ᱦᱮᱡ ᱞᱮᱱ ᱱᱚᱣᱟ ᱠᱷᱩᱵ ᱵᱷᱟᱜᱮᱜ ᱜᱮᱭᱟ ᱡᱟᱦᱟᱸ ᱜᱚᱨᱚᱢ ᱠᱷᱚᱡ ᱡᱟᱣᱨᱟᱜᱼᱟ ᱟᱵᱚ ᱠᱟᱹᱴᱤᱡ ᱵᱚᱱ ᱵᱟᱧᱪᱟᱜᱼᱟ
ᱦᱚᱭ ᱡᱟᱦᱟᱸ ᱞᱮᱠᱟ ᱦᱳᱲᱳ ᱤᱨᱚᱜ ᱠᱟᱱᱟ ᱚᱱᱟ ᱦᱩᱲᱩ ᱤᱨᱚᱜ ᱢᱟ ᱾ ᱚᱦᱚ! ᱧᱮᱞ ᱧᱮᱞ ᱛᱮᱜᱮ ᱜᱟᱹᱰᱤ ᱩᱱᱟᱹᱜ ᱥᱟᱸᱜᱮ ᱜᱚᱫ ᱮᱱᱟ ᱦᱩᱲᱩ ᱤᱨ ᱜᱟᱹᱰᱤ
ᱦᱮᱸᱻ ᱛᱟᱦᱚᱞᱮ ᱟ